ᱚ᱾ ᱦᱮᱞᱳ᱾
ᱦᱮᱸ ᱟᱸᱡᱚᱢ ᱧᱟᱢ ᱮᱫᱟ ᱵᱤᱱ?
ᱦᱮᱸ ᱟᱸᱡᱚᱢ ᱧᱟᱢ ᱫᱟᱞᱤᱧ᱾
ᱡᱚᱦᱟᱨ ᱜᱮ᱾
ᱦᱮᱸ ᱡᱚᱦᱟᱨ ᱜᱮ᱾
ᱟᱪᱪᱷᱟ, ᱞᱟᱹᱭᱫᱟᱞᱤᱧ ᱮᱸ ᱪᱮᱫ ᱥᱟᱛᱟᱢ ᱱᱤᱭᱮ ᱨᱚᱯᱚᱲ ᱦᱩᱭᱩᱜ-ᱟ?
ᱟᱹᱵᱤᱱ ᱡᱟᱦᱟᱸᱴᱟᱜ ᱵᱷᱟᱜᱮ ᱵᱤᱱ ᱵᱩᱡᱟ ᱚᱱᱟᱴᱟᱜ ᱜᱮ ᱞᱟᱹᱭ ᱵᱤᱱ᱾
ᱟᱸᱻ ᱚᱝᱠᱟ ᱥᱟᱛᱟᱢ ᱠᱚᱢᱟ ᱵᱟᱝ ᱵᱷᱟᱵᱤ ᱦᱩᱭ ᱠᱟᱱᱟ᱾ ᱛᱚ ᱟᱵᱤᱱ ᱡᱟᱸᱦᱟᱱᱟᱜ ᱵᱤᱱ ᱵᱷᱟᱵᱤ ᱟᱠᱟᱫ ᱠᱟᱱᱟ ᱠᱤ? ᱦᱩᱸ᱾
ᱱᱤᱛ ᱫᱚ ᱦᱟᱸᱜ ᱵᱟᱹᱞᱤᱧ ᱵᱷᱟᱵᱽ ᱵᱷᱟᱵᱤᱭ ᱠᱟᱫᱟ᱾
ᱦᱮᱸ᱾
ᱟᱫᱚ ᱩᱸᱻ ᱨᱚᱲ ᱨᱚᱯᱚᱲ ᱛᱮᱜᱮ ᱦᱟᱸᱜ ᱦᱳᱭᱛᱳ ᱫᱤᱥᱟᱹ ᱜᱚᱫᱚᱜ-ᱟ ᱩᱱᱨᱮ ᱨᱚᱯᱚᱲ ᱦᱩᱭᱩᱜ-ᱟ᱾
ᱦᱮᱸ ᱦᱮᱸ᱾
ᱦᱩᱸ᱾ ᱢᱟᱲᱟᱝ ᱛᱮ ᱛᱟᱦᱞᱮ ᱢᱟ ᱮᱦᱚᱵ ᱵᱤᱱ᱾
ᱟᱪᱪᱷᱟ ᱟᱪᱪᱷᱟ᱾ ᱟᱪᱪᱷᱟ ᱞᱟᱹᱭ ᱫᱟᱞᱤᱧ ᱤᱭᱟᱹ ᱟᱻ ᱪᱮᱫ ᱠᱚ ᱞᱟᱹᱭᱟ? ᱟᱵᱚᱱᱟᱜ ᱱᱤᱛ ᱱᱟᱦᱟᱜ ᱡᱟᱦᱟᱸ ᱥᱚᱢᱟᱡᱽ ᱨᱮ ᱟᱻ ᱞᱟᱹᱭᱫᱟᱞᱤᱧ ᱡᱟᱦᱟᱸ ᱟᱵᱚ ᱡᱟᱦᱟᱸᱞᱮᱠᱟ ᱚᱱᱟ ᱦᱟᱺᱰᱤ ᱯᱟᱹᱨᱣᱟᱹ ᱨᱮ ᱡᱮᱨᱚᱠᱚᱢ ᱟᱻ ᱦᱟᱺᱰᱤ ᱯᱟᱹᱣᱨᱟᱹ ᱨᱮ ᱡᱮᱨᱚᱠᱚᱢ ᱦᱚᱲ ᱠᱚ ᱫᱚᱢᱮ ᱠᱚ ᱡᱟᱹᱥᱛᱤ ᱠᱚ ᱱᱮᱥᱟᱭᱮᱫᱟ᱾ ᱚᱱᱟ ᱚᱱᱟ ᱤᱫᱤ ᱠᱟᱛᱮᱜ ᱡᱟᱦᱟᱸ ᱡᱩᱫᱤ ᱠᱟᱹᱴᱤᱡ ᱵᱤᱱ ᱞᱟᱹᱭ ᱠᱮᱭᱟ ᱢᱟᱱᱮ ᱪᱤᱠᱟᱹᱛᱮ ᱚᱱᱟ ᱵᱚᱱ ᱠᱚᱢᱟᱣ ᱦᱚᱪᱚ ᱫᱟᱲᱮᱭᱟ ᱠᱚᱣᱟ? ᱚᱱᱟ ᱠᱟᱹᱴᱤᱡ ᱵᱤᱱ ᱞᱟᱹᱭ ᱱᱟᱯᱟᱭ ᱠᱚᱜ-ᱟ᱾
ᱴᱷᱤᱠ ᱜᱮᱭᱟ ᱛᱟᱦᱚᱸᱞᱮ ᱦᱟᱺᱰᱤ ᱯᱟᱹᱣᱨᱟᱹ ᱫᱚᱦᱚ ᱫᱚ ᱦᱩᱸ ᱵᱟᱹᱲᱤᱡ ᱡᱤᱱᱤᱥ ᱫᱚ ᱵᱟᱝ ᱠᱟᱱᱟ᱾ ᱟᱨ ᱵᱮᱯᱟᱨ ᱦᱩᱭᱩᱜ ᱠᱟᱱᱟ ᱟᱵᱚ ᱩ ᱵᱚᱸᱜᱟ ᱵᱩᱨᱩ ᱧᱩᱛᱩᱢ ᱛᱮᱵᱚᱱ ᱫᱚᱦᱚᱭᱟ᱾ ᱡᱩᱫᱤ ᱚᱱᱟ ᱵᱚᱸᱜᱟ ᱵᱩᱨᱩ ᱧᱩᱛᱩᱢ ᱞᱮᱠᱟ ᱜᱮ ᱡᱩᱫᱤ ᱟᱵᱚ ᱠᱟᱹᱢᱤ ᱨᱮᱵᱚᱱ ᱞᱟᱜᱟᱣᱟ᱾
ᱦᱮᱸ᱾
ᱛᱟᱦᱚᱸᱞᱮ ᱠᱷᱟᱡ ᱫᱚ ᱟᱹᱞᱤᱧᱟᱜ ᱢᱚᱱᱮ ᱛᱮᱫᱚ ᱦᱳᱭᱛᱚ ᱩᱱᱟᱹᱜᱴᱟᱜ ᱫᱚ ᱵᱟᱝ ᱟ ᱮᱴᱠᱮᱴᱚᱬᱮ ᱦᱩᱭ ᱫᱟᱲᱮᱭᱟᱜ-ᱟ᱾
ᱦᱮᱸ ᱦᱮᱸ ᱟᱞᱤᱧᱟᱜ ᱢᱚᱱᱮ ᱛᱮᱦᱚᱸ ᱦᱮᱸ ᱟ ᱛᱚ ᱟᱵᱚ ᱫᱚ ᱥᱟᱱᱛᱟᱲ ᱠᱟᱱᱟ ᱵᱚᱱ ᱟᱨ ᱟᱵᱚᱣᱟᱜ ᱫᱚ ᱦᱩᱭᱩᱜ ᱡᱟᱦᱟᱱᱟᱜ ᱨᱮᱜᱮ ᱟᱵᱚᱣᱟᱜ ᱵᱚᱸᱜᱟᱜ ᱨᱮ ᱵᱩᱨᱩᱜ ᱨᱮ ᱟ ᱵᱷᱟᱸᱰᱟᱱᱚᱜ ᱨᱮ ᱡᱟᱦᱟᱱᱟᱜ ᱨᱮᱜᱮ ᱟᱵᱚᱣᱟᱜ ᱫᱚ ᱦᱟᱸᱜ ᱦᱟᱺᱰᱤ ᱞᱟᱜᱟᱜ-ᱟ᱾
ᱚᱱᱟᱢ ᱚᱱᱟᱜᱮᱢ ᱢᱟᱲᱟᱝ ᱛᱮᱫᱚ᱾
ᱦᱮᱸ ᱦᱮᱸ ᱟᱵᱚ ᱦᱮᱸ ᱟᱵᱚᱣᱟᱜ ᱫᱚ ᱦᱟᱺᱰᱤ᱾ ᱢᱟ ᱦᱟᱺᱰᱤ ᱯᱟᱹᱨᱣᱟᱹ ᱫᱚ ᱦᱟᱸᱜ ᱞᱟᱜᱟᱜ ᱠᱟᱱ ᱜᱮᱭᱟ ᱛᱚ᱾ ᱚᱱᱟ ᱫᱚ ᱟᱵᱚ ᱚᱱᱟ ᱪᱷᱟᱲᱟ ᱫᱚ ᱵᱟᱵᱚᱱ ᱢᱟᱲᱟᱝ ᱫᱟᱲᱮᱭᱟᱜ-ᱟ᱾ ᱛᱚ ᱦᱮᱸ ᱦᱮᱸ, ᱟᱫᱚ ᱦᱩᱭᱩᱜ ᱠᱟᱱᱟ ᱢᱮᱱᱠᱷᱟᱱ ᱡᱟᱦᱟᱸ ᱞᱮᱠᱟ ᱠᱚ ᱧᱩᱭᱫᱟ᱾ ᱟᱨ, ᱟᱹᱰᱤ ᱡᱟᱹᱥᱛᱤ ᱠᱚ ᱧᱩᱭᱮᱫᱟ ᱢᱟᱱᱮ, ᱚᱱᱟ ᱧᱩᱴᱟᱜ ᱦᱚᱸ ᱡᱟᱫᱤ ᱠᱚ ᱚ ᱠᱚᱢᱟᱭᱟ ᱛᱟᱦᱚᱸᱞᱮ ᱟᱹᱰᱤ ᱜᱮ ᱱᱟᱯᱟᱭᱚᱜ-ᱟ ᱢᱟᱱᱮ ᱧᱩᱴᱟᱜ ᱦᱮᱸ
ᱦᱮᱸ ᱥᱟᱹᱨᱤ ᱠᱟᱛᱷᱟ ᱜᱮᱵᱮᱱ ᱞᱟᱹᱭ ᱠᱟᱫᱟ᱾
ᱦᱮᱸ,
ᱟᱢ ᱱᱚᱣᱟᱢ ᱵᱟᱹᱜᱤ ᱨᱮᱱᱟᱜ ᱫᱚ ᱞᱟᱹᱭ ᱭᱟᱞᱤᱧ ᱡᱮ? ᱵᱚᱸᱜᱟ ᱢᱩᱨᱩ ᱵᱚᱸᱜᱟ ᱵᱩᱨᱩ ᱧᱩᱛᱩᱢ ᱛᱮ ᱡᱚᱠᱷᱚᱱ ᱵᱚᱱ ᱫᱚᱦᱚᱭᱫᱟ ᱥᱮ ᱡᱟᱦᱟᱸ ᱯᱚᱨᱚᱵᱽ ᱧᱩᱛᱩᱢ ᱛᱮ ᱦᱟᱺᱰᱤ ᱵᱚᱱ ᱫᱚᱦᱚᱭ ᱛᱟᱦᱮᱸᱱᱟ᱾
ᱦᱮᱸ ᱦᱮᱸ᱾
ᱩᱱ ᱚᱠᱛᱚ ᱨᱮᱜᱮ ᱡᱩᱫᱤ ᱠᱚᱢ ᱱᱚᱜ ᱵᱚᱱ, ᱫᱚᱦᱚᱭᱟ ᱵᱟᱝ ᱜᱟᱱ ᱠᱚᱜ ᱠᱮᱭᱟ ᱥᱮ ᱵᱟᱝ ᱜᱟᱱᱚᱜ ᱛᱮ᱾
ᱦᱮᱸ ᱦᱮᱸ ᱜᱟᱱᱚᱜ ᱜᱮᱭᱟ᱾
ᱦᱩᱸ᱾ ᱰᱷᱮᱨ ᱱᱚᱜ ᱫᱚᱦᱚᱭ ᱛᱮᱜᱮ ᱛᱚ᱾ ᱤᱭᱟᱸ ᱵᱚᱸᱜᱟ ᱵᱩᱨᱩ ᱠᱟᱛᱮᱫ ᱦᱚᱸ ᱟᱨᱚ ᱧᱩᱸ ᱜᱟᱱᱚᱜ ᱠᱟᱱᱟ ᱥᱮ ᱧᱩᱭ ᱫᱟᱠᱚ᱾ ᱵᱚᱸᱜᱟ ᱢᱩᱨᱩ ᱡᱟᱦᱟᱸ ᱛᱤᱱᱟᱹᱜ ᱫᱚᱨᱠᱟᱨᱚᱜ ᱛᱟᱵᱚᱱᱟ᱾ ᱚᱱᱟ ᱡᱩᱠᱩᱞ ᱜᱮ ᱡᱩᱫᱤ ᱫᱚᱦᱚᱭ ᱞᱮᱠᱷᱟᱱ ᱟᱹᱰᱤ ᱵᱷᱟᱜᱮ ᱠᱚᱜ ᱠᱮᱭᱟ᱾
ᱦᱮᱸ᱾
ᱟᱹᱞᱤᱧᱟᱜ ᱢᱮᱱ ᱛᱮᱫᱚ᱾
ᱦᱮᱸ ᱦᱮᱸ ᱟᱹᱰᱤ ᱱᱟᱯᱟᱭ ᱜᱮᱵᱮᱱ ᱞᱟᱹᱭ ᱠᱮᱫᱟ ᱟᱨ ᱡᱟᱦᱟᱸ ᱫᱚ ᱚᱱᱟ ᱟᱹᱰᱤ ᱡᱟᱹᱥᱛᱤ ᱫᱚᱦᱚ ᱠᱷᱟᱹᱛᱤᱨ ᱛᱮ ᱟᱵᱚ ᱫᱚ ᱵᱚᱸᱜᱟ ᱵᱩᱨᱩ ᱢᱟ ᱵᱚᱸᱜᱟ ᱵᱩᱨᱩ ᱵᱚᱱ ᱮᱢᱟ ᱠᱚ ᱠᱟᱱ ᱜᱮᱭᱟ᱾ ᱚᱱᱟ ᱥᱟᱶ ᱥᱟᱶᱛᱮ ᱟᱵᱚ ᱡᱟᱹᱥ ᱛᱤ ᱧᱚᱜ ᱵᱚᱱ ᱚ ᱚᱝᱠᱟ ᱵᱚᱱ ᱱᱮᱥᱟ ᱞᱮᱠᱷᱟᱱ ᱜᱮᱛᱚ ᱫᱚ ᱟᱵᱚᱣᱟᱜ ᱥᱚᱢᱟᱡᱽ ᱫᱚ ᱞᱟᱦᱟ ᱥᱮᱫ ᱵᱟᱝ ᱞᱟᱦᱟ ᱫᱟᱲᱮᱭᱟᱜ ᱠᱟᱱᱟ᱾
ᱦᱳᱭ ᱦᱳᱭ ᱥᱟᱹᱨᱤ ᱠᱟᱛᱷᱟ ᱜᱮᱵᱮᱱ ᱞᱟᱹᱭ ᱠᱮᱫᱟ᱾
ᱦᱳᱭ᱾
ᱟᱨ ᱟᱨᱚ ᱢᱤᱫᱴᱟᱝ ᱞᱤᱧ ᱠᱩᱠᱞᱤᱭᱮᱫ ᱵᱮᱱᱟ᱾
ᱦᱮᱸ ᱞᱟᱹᱭ ᱵᱤᱱ᱾
ᱦᱟᱴ ᱯᱟᱛᱟ ᱪᱷᱟᱛᱟ ᱥᱮ ᱵᱳᱞ ᱠᱷᱤᱞᱚᱰ ᱡᱟᱦᱟᱸ ᱟᱛᱩ ᱠᱚᱨᱮ ᱦᱩᱭᱩᱜ ᱛᱟᱦᱮᱱᱟ ᱩᱱ ᱨᱮ ᱦᱟᱺᱰᱤ ᱯᱟᱹᱣᱨᱟᱹ ᱠᱚ ᱤᱫᱤ ᱛᱟᱦᱮᱱᱟ ᱟᱵᱚᱨᱮᱱ ᱩᱸ ᱟᱭᱚ ᱛᱟᱠᱚ ᱜᱮ ᱵᱤᱥᱮᱥ ᱠᱚᱨᱮᱱ᱾
ᱦᱮᱸ ᱦᱮᱸ᱾
ᱦᱮᱸ ᱛᱚ ᱚᱱᱟ ᱵᱟᱨᱮ ᱛᱮ ᱠᱟᱹᱴᱤᱡ ᱪᱮᱫ ᱵᱤᱱ ᱞᱟᱹᱭᱟ᱾
ᱦᱮᱸ ᱫᱤᱥᱟᱹ ᱢᱟ ᱫᱤᱥᱟᱹᱜ ᱠᱟᱱ ᱜᱮᱭᱟ ᱟᱹᱰᱤ ᱡᱟᱭᱜᱟ ᱨᱮ ᱦᱩᱭᱩᱜ ᱠᱟᱱᱟ᱾ ᱚ᱾ ᱡᱟᱦᱟᱸᱳᱜ ᱠᱟᱱᱟ ᱡᱟᱦᱟᱸᱟᱸᱟᱱᱟᱜ ᱜᱮ ᱦᱟᱴ ᱯᱟᱛᱟ ᱠᱤᱢᱵᱟ ᱵᱚᱞ ᱠᱷᱮᱞᱳᱰ ᱰᱟᱹᱦᱤ ᱦᱩᱭᱩᱜᱠᱟᱱ ᱜᱮᱭᱟ ᱡᱮ ᱟᱵ ᱟᱵᱚᱨᱮᱱ ᱟᱭᱩᱵᱟᱵ ᱟᱭᱳ ᱛᱟᱠᱚ ᱠᱚ ᱡᱟᱦᱟᱸ ᱜᱚᱜᱚ ᱛᱟᱠᱚ ᱩᱱᱠᱩ ᱤᱫᱤᱭᱮᱫ ᱜᱮᱭᱟ ᱠᱚ᱾ ᱧᱮᱞᱚᱜ ᱠᱟᱱ ᱜᱮᱭᱟ᱾ ᱢᱮᱱᱠᱷᱟᱱ ᱚᱱᱟ ᱫᱚ ᱤᱫᱤ ᱫᱚᱠᱚ ᱤᱫᱤᱭᱮᱫᱟ ᱟᱨ ᱡᱟᱦᱟᱸ ᱦᱩᱭᱩᱜ ᱠᱟᱱᱟ ᱟᱠᱚ ᱠᱚ ᱤᱫᱤᱭᱮᱫᱟ ᱢᱟᱱᱮ ᱟᱠᱚᱣᱟᱜ ᱠᱟᱹᱣᱰᱤ ᱡᱟᱛᱮ ᱠᱚ ᱟᱨᱡᱟᱣ ᱫᱟᱲᱮᱭᱟᱜ ᱢᱟ᱾ ᱤᱱᱟᱹ ᱞᱮᱠᱟᱛᱮ ᱟᱠᱚᱣᱟᱜ ᱥᱚᱝᱥᱟᱨ ᱡᱟᱛᱮ ᱪᱟᱞᱟᱜ ᱢᱟ᱾ ᱤᱱᱟᱹᱞᱮᱠᱟᱛᱮ ᱠᱚ ᱩᱱᱠᱩ ᱦᱚᱸ ᱟᱠᱚᱣᱟᱜ ᱥᱚᱝᱥᱟᱨ ᱫᱤᱠ ᱫᱤᱭᱮ ᱧᱮᱞ ᱠᱟᱛᱮ ᱜᱮᱠᱚ ᱤᱫᱤᱭᱮᱫᱟ᱾
ᱦᱮᱸ ᱦᱮᱸ᱾
ᱦᱩᱭᱩᱜ ᱠᱟᱱᱟ ᱚᱱᱛᱮ ᱫᱚ ᱵᱟᱹᱲᱤᱡ ᱦᱚᱸ ᱵᱟᱝ ᱵᱟᱹᱲᱤᱡ ᱜᱮᱭᱟ ᱢᱮᱱᱠᱷᱟᱱ ᱟᱵᱟᱨ ᱯᱟᱭ ᱦᱩᱭᱩᱜ ᱠᱟᱠᱟ ᱚᱱᱠᱟ ᱦᱚᱸ ᱵᱮᱯᱟᱨᱴᱥᱜ ᱫᱚ ᱵᱟᱝ᱾ ᱚᱱᱟ ᱠᱚ ᱡᱟᱭᱜᱟ ᱨᱮ ᱤᱫᱤ ᱛᱮᱜᱮ ᱟᱹᱰᱤ ᱦᱚᱲ ᱠᱚ ᱚᱱᱠᱟ ᱟ ᱢᱮᱥᱟ ᱦᱚᱸ ᱟᱹᱰᱤ ᱡᱟᱹᱥᱛᱤ ᱡᱟᱹᱥᱛᱤ ᱠᱚ ᱢᱮᱥᱟ ᱫᱟᱲᱮᱭᱟᱜ ᱠᱟᱱᱟ ᱱᱠᱩ ᱩᱱᱠᱩ ᱦᱚᱲ ᱠᱚᱦᱚᱸ᱾ ᱛᱚ ᱚᱱᱟᱤᱧ ᱟᱹᱭᱟ ᱡᱮ ᱦᱟᱸ ᱩᱱᱟᱹᱜ ᱡᱟᱭᱜᱟ ᱫᱚ ᱡᱩᱚᱫᱤ ᱚᱱᱟ ᱠᱚᱦᱚᱵᱚᱱ ᱠᱟᱹᱴᱤᱡ ᱵᱚᱱ ᱠᱚᱢᱟᱣ ᱫᱟᱲᱮᱭᱟᱜ ᱠᱷᱟᱱ ᱱᱟᱯᱟᱭ
ᱦᱳᱭ ᱦᱳᱭ᱾
ᱦᱮᱸ᱾
ᱟᱹᱞᱤᱧᱟᱜ ᱢᱮᱱ ᱫᱚ ᱱᱚᱣᱟ ᱛᱟᱦᱮᱸ ᱞᱮᱱᱟ ᱡᱮ ᱦᱟᱴ ᱯᱟᱛᱟ ᱪᱷᱟᱛᱟ ᱥᱮ ᱵᱷᱳᱞ ᱠᱷᱮᱞᱳᱰ ᱴᱟᱺᱰᱤ ᱠᱚᱨᱮ ᱦᱚᱸ ᱡᱩᱫᱤ ᱦᱟᱺᱰᱤ ᱯᱟᱹᱣᱨᱟᱹ ᱵᱟᱝ ᱟᱠᱷᱨᱤᱧ ᱠᱟᱛᱮᱫ ᱮᱴᱟᱜᱟᱜ ᱟᱸᱜ ᱟᱠᱷᱨᱤᱧ ᱞᱮᱠᱷᱟᱡ ᱛᱚ ᱚᱱᱟ ᱛᱮᱦᱚᱸ ᱛᱚ ᱩᱸ ᱴᱟᱠᱟ ᱯᱚᱭᱥᱟ ᱫᱚ ᱱᱚᱣᱟ ᱧᱟᱢᱚᱜ ᱛᱟᱦᱮᱱ ᱜᱮᱭᱟ ᱥᱮ ᱟᱨᱡᱟᱜᱚᱜ ᱛᱟᱦᱮᱱ ᱜᱮᱭᱟ᱾
ᱦᱮᱸ ᱦᱮᱸ ᱦᱮᱸ᱾
ᱦᱮᱸ ᱡᱮ ᱦᱟᱺᱰᱤ ᱯᱟᱹᱣᱨᱟᱹ ᱟᱹᱠᱷᱨᱤᱧ ᱠᱤᱨᱤᱧ ᱟᱹᱠᱷᱨᱤᱧ ᱞᱮᱠᱷᱟᱱ ᱜᱮ ᱴᱟᱠᱟ ᱯᱚᱭᱥᱟ᱾ ᱟᱨᱡᱟᱜ ᱛᱟᱦᱮᱹᱱᱟ ᱚᱱᱠᱟᱱᱟᱜ ᱠᱟᱛᱷᱟ ᱛᱚ ᱵᱟᱝ ᱠᱟᱱᱟ᱾
ᱦᱮᱸ, ᱛᱚ ᱟᱵᱚ ᱦᱚᱸ ᱧᱮᱞ ᱠᱟᱜ ᱜᱮᱭᱟᱵᱚᱱ ᱟᱵᱚ ᱦᱚ ᱚ ᱥᱟᱱᱛᱟᱲ ᱠᱚᱫᱚ ᱡᱟᱝ ᱦᱩᱭᱩᱜ ᱠᱟᱱᱟ᱾ ᱮᱴᱟᱜ ᱡᱤᱱᱤᱥ ᱡᱟᱦᱟᱸ ᱚᱱᱟ ᱚᱱᱟ ᱦᱚᱸ ᱢᱮᱱᱟᱜ-ᱟ᱾ ᱟᱨ ᱦᱟᱺᱰᱤ ᱯᱟᱹᱣᱨᱟᱹ ᱠᱚ ᱤᱫᱤ ᱠᱟᱫᱟ ᱚᱱᱟ ᱦᱚᱸ ᱢᱮᱱᱟᱜ-ᱟ ᱢᱮᱱᱠᱷᱟᱱ ᱠᱟᱹᱴᱤᱡ ᱠᱚᱢ ᱟᱹᱠᱷᱨᱤᱧᱚᱜ ᱠᱟᱱᱟ᱾ ᱟᱨ ᱦᱟᱺᱰᱤ ᱯᱟᱹᱣᱨᱟᱹ ᱡᱟᱦᱟᱸ ᱠᱚ ᱤᱫᱤ ᱠᱮᱫᱟ ᱚᱱᱟᱜ ᱜᱮ ᱢᱟᱲᱟᱝ ᱟᱹᱠᱷᱨᱤᱧᱚᱜ ᱠᱟᱱᱟ᱾
ᱥᱟᱹᱨᱤ ᱠᱟᱛᱷᱟ ᱵᱮᱱ ᱞᱟᱹᱭ ᱠᱟᱫᱟ᱾
ᱚᱱᱟ ᱛᱮᱜᱮ ᱟᱵᱚ ᱟᱨ ᱡᱟᱹᱥᱛᱤ ᱫᱚ ᱦᱩᱭᱩᱜ ᱠᱟᱱᱟ ᱚᱱᱟ ᱦᱟᱺᱰᱤ ᱯᱟᱹᱨᱣᱟᱹ ᱟᱹᱠᱷᱨᱤᱧ ᱨᱮᱜᱮ᱾ ᱚ ᱡᱟᱹᱥᱛᱤ ᱠᱚ ᱟᱹᱠᱷᱨᱤᱧ ᱮᱫᱟ ᱟᱨᱠᱤ᱾ ᱦᱩᱸ,
ᱟᱫᱚ ᱵᱟᱠᱤ ᱠᱤᱪᱷᱩ ᱡᱟᱦᱟᱸᱱᱟᱜ ᱦᱟᱺᱰᱤ ᱯᱟᱹᱣᱨᱟᱹ ᱡᱟᱦᱟᱸ ᱵᱟᱫᱮ ᱚᱱᱟ ᱫᱚ ᱟᱹᱠᱷᱨᱤᱧ ᱤᱫᱤ ᱨᱮᱦᱚᱸ ᱚᱱᱟ ᱫᱚ ᱟ ᱴᱟᱠᱟ ᱯᱩᱭᱥᱟᱹ ᱠᱚᱢ ᱦᱩᱭᱩᱜ ᱠᱟᱱ ᱛᱟᱠᱚᱣᱟ ᱟᱨ ᱡᱟᱦᱟᱸᱭ ᱠᱚ ᱦᱟᱺᱰᱤ ᱯᱟᱹᱣᱨᱟᱹ ᱠᱚ ᱠᱤᱨᱤᱧ ᱟᱹᱠᱷᱨᱤᱧ ᱫᱟ ᱩᱱᱠᱩᱣᱟᱜ ᱫᱚ ᱮ ᱵᱮᱥᱤ ᱦᱩᱭᱩᱜ ᱠᱟᱱ ᱛᱟᱠᱚᱣᱟ ᱚᱱᱟ ᱠᱟᱨᱚᱱ ᱛᱮᱦᱚᱸ ᱚᱱᱟ ᱫᱚ ᱠᱚ ᱵᱟᱪᱷᱟᱣ ᱠᱟᱫᱟ ᱥᱮ
ᱦᱮᱸ ᱦᱮᱸ, ᱦᱳᱭ ᱦᱳᱭ ᱦᱳᱭ᱾
ᱟᱪᱪᱷᱟ ᱟᱹᱵᱤᱱ ᱡᱟᱦᱟᱸ ᱱᱮᱛᱟᱨ ᱱᱮᱛᱟᱨ ᱫᱚ ᱟᱹᱰᱤ ᱡᱟᱭᱜᱟ ᱨᱮ ᱧᱮᱞᱚᱜ ᱠᱟᱱᱟ, ᱛᱟᱣ ᱠᱚᱢᱟᱣ ᱟᱠᱟᱱᱟ᱾ ᱟᱨ ᱡᱟᱦᱟᱸ ᱦᱩᱭᱩᱜ ᱠᱟᱱᱟ ᱱᱟᱭᱤᱴ ᱯᱳᱜᱨᱟᱢ, ᱠᱚ ᱦᱩᱭᱩᱜ ᱠᱟᱱ ᱫᱚ᱾ ᱟᱹᱵᱤᱱ ᱚᱱᱟ ᱛᱤᱱᱟᱹᱜ ᱴᱟᱜ ᱵᱤᱱ ᱥᱟᱯᱚᱴᱟᱜ-ᱟ? ᱥᱮ ᱵᱟᱵᱤᱱ ᱥᱟᱯᱚᱴᱟᱜ-ᱟ ᱟᱹᱵᱤᱱ ᱴᱤᱡ
ᱥᱟᱯᱚᱴ ᱱᱟᱭᱤᱴ ᱯᱨᱳᱜᱨᱟᱢ ᱫᱚ ᱴᱷᱤᱠ ᱜᱮᱭᱟ ᱠᱤᱱᱛᱩ ᱟᱻ ᱚᱱᱟ ᱢᱮᱞᱟ ᱴᱟᱺᱰᱤ ᱨᱮ ᱡᱩᱫᱤ ᱠᱩᱢᱤᱴᱤ ᱟᱠᱚᱣᱟᱜ ᱱᱚᱣᱟ ᱠᱩᱢᱤᱴᱤ ᱡᱩᱫᱤ ᱥᱮ ᱜᱟᱶᱛᱟ ᱨᱮᱱ ᱟᱨ ᱠᱚᱲᱟ ᱠᱚ ᱡᱩᱫᱤ, ᱴᱷᱤᱠ ᱴᱷᱟᱠ ᱟᱠᱚ ᱠᱚ ᱛᱟᱦᱮᱸᱱᱟ᱾
ᱦᱮᱸ ᱦᱮᱸ,
ᱥᱮ ᱡᱟᱦᱟᱸ ᱞᱮᱠᱟ ᱟᱵᱚᱣᱟᱜ ᱱᱤᱭᱚᱢ ᱠᱟᱱ ᱛᱟᱵᱚᱱᱟ ᱾
ᱦᱮᱸ ᱦᱮᱸ᱾
ᱚᱱᱟ ᱠᱚ ᱡᱩᱫᱤ ᱴᱷᱤᱠ ᱴᱷᱟᱠ ᱵᱚᱱ ᱯᱟᱞᱚᱱ ᱞᱮᱠᱷᱟᱱ ᱫᱚ ᱦᱳᱭ ᱛᱚ᱾ ᱩᱱᱟᱹᱜ ᱴᱟᱜ, ᱮᱴᱠᱮᱴᱚᱬᱮ, ᱵᱟᱝ ᱦᱩᱭ ᱫᱟᱲᱮᱭᱟᱜ-ᱟ᱾
ᱦᱳᱭ ᱦᱳᱭ᱾
ᱟᱨ ᱦᱟᱺᱰᱤ ᱯᱟᱹᱣᱨᱟᱹ ᱟᱹᱠᱷᱨᱤᱧ ᱠᱤᱨᱤᱧ ᱟᱹᱠᱷᱨᱤᱧ ᱫᱚ ᱢᱟᱱᱮ ᱯᱩᱨᱟᱹ ᱮᱠᱵᱟᱨ ᱵᱚᱱᱫᱚ ᱩᱛᱟᱹᱨ ᱢᱮᱞᱟ ᱴᱟᱺᱰᱤ ᱨᱮ ᱫᱚ᱾ ᱢᱮᱞᱟ ᱠᱟᱱᱟ, ᱥᱩᱫᱷᱩ ᱢᱮᱞᱟ ᱧᱮᱞ ᱜᱟᱱᱚᱜ-ᱟ ᱧᱮᱞᱟᱵᱚᱱ ᱨᱟᱹᱥᱠᱟᱹᱭᱟ ᱵᱚᱱ᱾
ᱦᱮᱸ ᱦᱮᱸ᱾
ᱡᱮ ᱦᱟᱺᱰᱤ ᱯᱟᱹᱣᱨᱟᱹ ᱟᱠᱤᱨᱤᱧ ᱠᱤᱨᱤᱧ ᱟᱠᱷᱨᱤᱧ ᱞᱮᱠᱷᱟᱡ ᱜᱮ᱾ ᱢᱮᱞᱟ ᱴᱟᱺᱰᱤ ᱵᱚᱱ ᱢᱮᱛᱟᱜᱼᱟ ᱚᱱᱠᱟᱱᱟᱜ ᱠᱟᱛᱷᱟ ᱦᱚᱸ ᱵᱟᱝ ᱠᱟᱱᱟ᱾
ᱦᱮᱸ ᱦᱳᱭ ᱦᱳᱭ ᱱᱟᱯᱟᱭ ᱜᱮ ᱵᱚᱞᱮ
ᱦᱩᱸ᱾
ᱮᱸ ᱡᱟᱦᱟᱸ ᱞᱮᱠᱟ ᱟᱵᱚ ᱵᱚᱱ ᱫᱤᱥᱟᱹᱭ ᱜᱮᱭᱟ. ᱾ ᱟᱨ ᱱᱟᱭᱤᱴ ᱯᱳᱜᱨᱟᱢ ᱠᱚ ᱦᱩᱭ ᱞᱮᱱᱠᱷᱟᱱ ᱜᱮ ᱟᱹᱰᱤ ᱡᱟᱹᱥᱛᱤ ᱮᱸᱻ ᱯᱟᱹᱨᱣᱟᱹ ᱫᱚ ᱚᱱᱠᱟ ᱠᱚ ᱤᱫᱤ ᱜᱮᱭᱟ ᱟᱨ ᱟᱹᱰᱤ ᱟᱰᱤ ᱦᱚᱲ ᱢᱮᱱᱟᱜ ᱠᱚᱣᱟ ᱡᱟᱦᱟᱸ ᱦᱩᱭᱩᱜ ᱠᱟᱱᱟ ᱚᱱᱟ ᱦᱟᱺᱰᱤ ᱯᱟᱨᱹᱨᱟᱹ ᱧᱩ ᱠᱟᱛᱮ ᱜᱮ ᱟᱹᱰᱤ ᱨᱚᱠᱚᱢ ᱜᱮᱠᱚ ᱡᱷᱟᱢᱮᱞᱟᱭ ᱜᱮᱭᱟ ᱢᱟᱱᱮ ᱟᱹᱰᱤ ᱨᱚᱠ ᱮᱴᱠᱮᱴᱚᱬᱮ ᱠᱚ ᱟᱨ ᱪᱮᱫ ᱟᱫᱚ ᱚᱸᱰᱮ ᱠᱷᱚᱱᱟᱜ ᱜᱮ ᱟᱹᱰᱤ ᱨᱚᱠᱚᱢ ᱦᱚᱸ ᱦᱟᱱᱟ ᱱᱟᱣᱟ ᱠᱟᱢᱤ ᱦᱩᱭᱩᱜ ᱜᱮᱭᱟ᱾ ᱦᱚᱸ ᱛᱚ ᱚᱱᱟ ᱠᱷᱟᱹᱛᱤᱨ ᱛᱮ ᱟᱹᱞᱤᱧ ᱦᱚᱞᱤᱧ ᱢᱮᱱᱮᱫᱟ ᱡᱮ ᱚᱱᱟ ᱠᱚᱫᱚ ᱦᱟᱺᱰᱤ ᱯᱟᱹᱨᱣᱟᱹ ᱠᱚᱫᱚ ᱵᱟᱝ ᱫᱚᱦᱚᱜ ᱜᱮ ᱵᱷᱟᱜᱤ ᱠᱟᱱᱟ ᱚᱱᱠᱟᱱᱟᱜ᱾
ᱦᱮᱸ᱾ ᱟᱫᱚ ᱯᱩᱡᱟᱹ ᱠᱷᱮᱛᱨᱚ ᱫᱚ ᱴᱷᱤᱠ ᱜᱮᱭᱟ ᱵᱟᱫᱽ ᱵᱟᱹᱠᱤ ᱠᱤᱨᱤᱧ ᱟᱠᱷᱨᱤᱧ ᱠᱷᱮᱛᱨᱚ ᱨᱮ ᱫᱚ ᱟᱸ ᱢᱟᱱᱟ ᱜᱮ ᱥᱮ ᱵᱟᱨᱚᱱ ᱜᱮ ᱵᱷᱟᱜᱤᱜᱼᱟ᱾
ᱦᱮᱸ᱾
ᱱᱤᱛᱚᱜᱽᱟᱜ ᱡᱟᱦᱟᱸ ᱡᱩᱜᱽ ᱨᱮ ᱡᱟᱦᱟᱸ ᱪᱟᱞᱟᱜ ᱠᱟᱱᱟ ᱚᱱᱟ ᱦᱤᱥᱟᱹᱯ ᱛᱮ᱾ ᱦᱮᱞᱳ,
ᱦᱮᱸ ᱞᱟᱹᱭ ᱵᱤ᱾
ᱟᱹᱞᱤᱧ ᱫᱟ ᱜᱮᱫ ᱱᱟ ᱥᱮ ᱪᱮᱫ᱾
ᱵᱟᱝ᱾
ᱟᱨ ᱟᱯᱮ ᱯᱚᱥᱤᱢ ᱢᱮᱫᱽᱱᱮᱯᱩᱨ ᱚᱱᱟ ᱠᱚᱨᱮ ᱛᱚ ᱟᱹᱰᱤ ᱦᱟᱸᱱᱮ ᱟᱫᱚ ᱟᱡᱚᱫᱤᱭᱟᱹ ᱵᱩᱨᱩ ᱞᱮᱠᱟ ᱵᱤᱨ ᱵᱟᱹᱱᱩᱜ ᱨᱮᱦᱚᱸ᱾
ᱦᱮᱸ᱾
ᱛᱷᱚᱲᱟ ᱜᱟᱱ ᱫᱚ ᱢᱮᱱᱟᱜ ᱛᱟᱯᱮᱜ ᱜᱮᱭᱟ ᱛᱟᱦᱚᱞᱮ
ᱜᱮᱵᱤᱨ᱾
ᱦᱟᱹᱛᱤ ᱠᱚᱫᱚ ᱠᱚ ᱦᱤᱡᱩᱜ ᱵᱟᱲᱟᱜ ᱛᱟᱦᱮᱱᱟ ᱥᱮ ᱵᱟᱝ?
ᱦᱮᱸ ᱦᱟᱹᱛᱤ ᱠᱚᱦᱚᱸ ᱠᱚ ᱦᱤᱡᱩᱜ ᱜᱮᱭᱟ ᱢᱮᱱᱠᱷᱟᱱ ᱟᱻ ᱟᱞᱮ ᱥᱮᱫ ᱡᱟᱸᱦᱟ ᱚᱱᱟ ᱫᱚ ᱦᱩᱭᱩᱜ ᱠᱟᱱᱟ ᱦᱩᱲᱩ ᱵᱤᱞᱤ ᱚᱠᱛᱚ᱾ ᱤᱱᱟᱹ ᱴᱟᱭᱤᱢ ᱜᱮᱠᱚ ᱦᱤᱡᱩᱜ ᱜᱮᱭᱟ, ᱟᱫᱚ ᱦ ᱦᱮᱸ ᱟᱫᱚ ᱛᱟᱦᱮᱸ ᱫᱚ ᱵᱟᱝ ᱠᱚ ᱛᱟᱦᱮᱱ ᱜᱮᱭᱟ ᱢᱮᱱᱠᱷᱟᱱ ᱤᱱᱟᱹ ᱴᱟᱭᱤᱢ ᱦᱮᱡ ᱠᱟᱛᱮᱜ ᱡᱟᱦᱟᱸ ᱦᱩᱭᱩᱜ ᱠᱟᱱᱟ ᱦᱩᱲᱩ ᱠᱷᱮᱛ ᱠᱚᱨᱮ᱾ ᱛᱚᱠᱷᱚᱱ ᱠᱚ ᱡᱚᱢ ᱵᱟᱲᱟᱭ ᱜᱮᱭᱟ ᱟᱫᱚ ᱛᱚᱠᱷᱚᱱ ᱜᱮᱠᱚ ᱦᱤᱡᱩᱜ ᱜᱮᱭᱟ ᱟᱫᱚ ᱠᱚ ᱞᱟᱜᱟᱣ ᱵᱟᱲᱟ ᱠᱚᱜᱮᱭᱟ᱾ ᱟᱨ ᱵᱟᱝᱠᱷᱟᱱ ᱦᱟᱹᱛᱤ ᱠᱚᱫᱚ ᱚᱱᱠᱟ ᱵᱟᱠᱚ ᱛᱟᱦᱮᱱ ᱜᱮᱭᱟ᱾
ᱛᱟᱨ ᱢᱟᱲᱟᱝ ᱥᱮ ᱛᱟᱨᱯᱚᱨᱮ ᱫᱚ ᱵᱟᱝᱠᱚ ᱦᱤᱡᱩᱜ ᱛᱟᱦᱮᱱᱟ?
ᱮᱦᱮᱸ ᱮᱦᱮᱸ ᱮᱦᱮᱸ ᱾